ᱦᱮᱞᱳ᱾
ᱦᱳᱭ᱾
ᱟᱸᱡᱚᱢ ᱧᱟᱢ ᱫᱟ᱾
ᱦᱳᱭ ᱤᱧᱫᱩᱧ ᱟᱸᱡᱚᱢ ᱧᱟᱢ ᱫᱟ ᱟᱢ ᱟᱡᱚᱢ ᱧᱟᱢᱮᱫ ᱛᱤᱧᱟᱹ?
ᱚᱦ ᱦᱚᱧ ᱟᱸᱡᱚᱢ ᱧᱟᱢ ᱫᱟ ᱟᱨ ᱞᱮᱻ ᱞᱟᱹᱭ ᱢᱮ ᱛᱟᱦᱞᱮ ᱵᱟᱯᱞᱟ ᱪᱮᱠᱟᱢ ᱞᱟᱹᱭ ᱠᱮᱜᱼᱟ?
ᱚᱱᱮ ᱟᱞᱮᱥᱮᱫ ᱫᱚ ᱵᱟᱱᱟᱨ ᱛᱮᱜᱮ ᱦᱩᱭᱩᱼᱟ ᱫᱟᱹᱣᱲᱟᱹ ᱨᱮᱦᱚᱸ ᱠᱚ ᱫᱮᱡ ᱠᱚᱜᱮᱭᱟ ᱟᱨ ᱠᱟᱥᱟ ᱛᱷᱟᱹᱨᱤ ᱨᱮᱦᱚᱸ ᱠᱚ ᱫᱮᱡ ᱠᱚᱜᱮᱭᱟ᱾
ᱚᱻ ᱾
ᱟ ᱟᱯᱮ ᱥᱮᱫ ᱫᱚ ᱪᱮᱫ ᱞᱮᱠᱟ ᱢᱟᱱᱮ ᱟᱨᱠᱤ ᱢᱟᱱᱮ ᱵᱷᱟᱜᱽ ᱢᱮᱱᱟᱜᱼᱟ ᱢᱟᱱᱮ ᱚᱱᱠᱟ ᱫᱟᱹᱣᱲᱟᱹ ᱨᱮ ᱫᱮᱡ ᱟᱞᱟᱫᱟ ᱟᱨ
ᱵᱟᱝᱟ ᱤᱧ ᱢᱟᱱᱮ ᱮᱭ ᱠᱮᱢᱮ ᱨᱤᱥᱮᱱᱴ ᱵᱟᱯᱞᱟ ᱦᱩᱭᱮᱱ ᱫᱚ ᱵᱟᱲᱟᱭ ᱜᱮᱭᱟ
ᱦᱳᱭ᱾
ᱨᱤᱥᱮᱱᱴ ᱵᱟᱯᱞᱟ ᱦᱩᱭᱱᱟ ᱛᱟᱨᱯᱚᱨᱮ ᱚᱱᱠᱟ ᱵᱟᱯᱞᱟ ᱠᱚ ᱢᱟᱱᱮ ᱫᱚᱦᱚ ᱠᱩᱲᱤ ᱜᱤᱫᱽᱨᱟᱹ ᱜᱮ᱾ ᱢᱟᱱᱮ ᱰᱚᱦᱚ ᱠᱚᱲᱟ ᱜᱤᱫᱽᱨᱟᱹ ᱰᱚᱦᱚ ᱠᱩᱲᱤ ᱜᱤᱫᱟᱨ ᱵᱟᱨ ᱦᱚᱲ ᱠᱤᱱ ᱢᱟᱱᱮ ᱫᱚ ᱢᱟᱱᱮ ᱜᱩᱲᱫᱟᱣ ᱱᱟᱯᱟᱢ ᱠᱟᱱᱟ ᱠᱤᱱ᱾
ᱦᱳᱭ᱾
ᱵᱟᱲᱟᱭ ᱠᱮ ᱟᱢ ᱛᱟᱣ ᱩᱱᱠᱤᱱᱟᱜ ᱥᱤᱸᱫᱩᱨ ᱫᱟᱱ ᱫᱚ ᱦᱩᱭᱩᱼᱟ ᱛᱟᱨᱯᱚᱨᱮ ᱚᱝᱵᱟᱡ ᱱᱩᱭ ᱫᱚ ᱫᱟᱦᱲᱮᱼᱟ ᱛᱟᱯᱚᱨᱮ ᱢᱮᱱᱟ ᱦᱟᱱᱤ ᱢᱟᱹᱡᱷᱤ ᱩᱝᱠᱩ ᱟᱛᱳ ᱱᱤᱡ ᱢᱟᱹᱡᱷᱤ ᱫᱚᱭ ᱞᱟᱹᱭᱫᱟᱭ ᱦᱮᱸ ᱱᱚᱣᱟ ᱟᱸᱜᱤᱨ ᱦᱮᱡ ᱮᱱᱟ ᱠᱤᱱ ᱩᱱᱠᱤᱱ ᱫᱚ ᱠᱟᱥᱟ ᱛᱷᱟᱹᱨᱤ ᱨᱮ ᱵᱟᱯᱞᱟ ᱦᱩᱭ ᱠᱚᱣᱟ ᱪᱮᱫᱟᱜ ᱯᱮ ᱫᱟᱣᱲᱟ ᱯᱮ ᱨᱟᱠᱟᱵ ᱠᱮᱭᱟ ᱚᱱᱟ ᱚᱱᱠᱟ ᱠᱚ ᱢᱟᱱᱮ ᱴᱚᱴᱷᱟ ᱯᱤᱪᱷᱤ ᱚᱱᱠᱟ ᱠᱚ ᱢᱟᱱᱮ ᱪᱮᱫ ᱠᱟᱱᱟ ᱵᱟᱲᱟᱭ ᱪᱮᱼᱟ᱾
ᱦᱳᱭ ᱦᱳᱭ᱾
ᱚᱱᱟ ᱦᱟᱛ ᱛᱤᱧ ᱠᱩᱞᱤ ᱠᱮᱞᱮᱞᱮ ᱪᱮ ᱞᱮᱠᱟ ᱦᱩᱭᱩᱜ ᱟ ᱥᱮ
ᱚ ᱡᱟᱦᱟᱸᱭ ᱟᱸᱜᱤᱨ ᱠᱟᱛᱮᱫ ᱠᱚ ᱵᱟᱯ ᱞᱟᱜᱼᱟ ᱚᱱᱠᱟ ᱠᱚ ᱫᱮᱡ ᱠᱚᱣᱟ᱾
ᱚᱱᱠᱟ ᱦᱟᱹᱱᱤ ᱦᱟᱹᱱᱤ ᱢᱟᱹᱡᱷᱤ ᱴᱤᱡ ᱞᱟᱹᱭ ᱠᱮᱜᱼᱟ ᱦᱟᱱᱟ ᱟᱹᱛᱳ ᱨᱤᱱᱤᱡ᱾ ᱵᱟᱲᱟᱭ ᱠᱮᱭᱟᱱ ᱡᱩᱫᱤ ᱚᱱᱟᱴᱟᱜ ᱜᱮ ᱵᱟᱲᱟᱭ ᱥᱟᱱᱟ ᱟ ᱪᱮᱫ ᱞᱮᱠᱟ ᱵᱟᱯᱞᱟ ᱟᱠᱚ᱾ ᱢᱟᱱᱮ ᱤᱧ ᱚᱠᱚᱭ ᱫᱩ ᱢᱟᱱᱮᱭᱟ ᱟᱸᱜᱤᱨ ᱵᱟᱯᱞᱟ ᱞᱮᱠᱷᱟᱱ ᱫᱚ ᱩᱱᱠᱩ ᱜᱮ ᱫᱟᱣᱲᱟ ᱵᱟᱠᱚ ᱨᱟᱠᱟᱵ ᱠᱚᱣᱟ ᱰᱩᱝᱜᱩ ᱠᱩᱲᱤ ᱜᱤᱫᱽᱨᱟᱹ ᱠᱟᱱᱟᱭ ᱛᱚ᱾ ᱦᱮᱸ ᱥᱮ ᱵᱟᱝ ᱞᱟᱭᱢᱮ
ᱦᱳᱭ ᱦᱳᱭ ᱦᱮᱸ
ᱚᱱᱟᱴᱟᱜ ᱜᱮᱢ ᱵᱟᱲᱟᱭ ᱥᱟᱱᱟ ᱞᱤᱫᱤᱧᱟ ᱟᱨ ᱢᱤᱫᱴᱟᱝ ᱠᱟᱛᱷᱟ ᱱᱚᱜ ᱡᱮ ᱟᱨ ᱢᱤᱫᱴᱟᱝ ᱫᱚ ᱦᱩᱭᱩᱜ ᱠᱟᱱᱟ ᱡᱮ ᱦᱟᱱᱮ ᱥᱟᱹᱜᱩᱱ ᱴᱷᱤᱞᱤ ᱠᱤᱱ ᱫᱤᱯᱤᱞᱟ ᱦᱟᱱ ᱠᱤᱱ ᱱᱟᱹᱭ ᱪᱮ ᱢᱟᱱᱮ ᱵᱟᱲᱭᱟ ᱦᱤᱞᱤᱛ ᱠᱤᱱ ᱦᱮᱥᱮ ᱵᱟᱝ ᱞᱟ ᱢᱮ
ᱦᱳᱭ
ᱦᱮᱸ ᱟᱯᱮᱥ ᱟᱯᱮ ᱥᱮ ᱦᱚᱸᱛᱚ ᱵᱟᱨ ᱦᱚᱲ ᱠᱤᱱ ᱫᱤᱯᱤᱞᱟ ᱥᱮ ᱵᱟᱝ ᱢᱮ ᱠᱚᱲᱟ ᱵᱟᱴᱟᱨ ᱨᱮ ᱢᱤᱫ ᱦᱚᱲ ᱟᱨ ᱤ ᱡᱮ ᱠᱩᱲᱤ ᱜᱤᱫᱽᱨᱟᱹ ᱯᱟᱳᱴᱟ ᱨᱮ ᱢᱤᱫ ᱦᱚᱲ
ᱦᱳᱭ ᱦᱳᱭ
ᱚ ᱚᱱᱠᱟᱜᱮ ᱢᱤᱫ ᱟᱯᱮ ᱟᱯᱮ ᱫᱤᱥᱚᱢ ᱥᱮ ᱚᱱᱛᱮ ᱜᱮᱠᱚ ᱪᱟᱞᱟᱣᱱᱟ ᱵᱟᱹᱦᱩ ᱟᱜᱩ ᱩᱱᱠᱩ ᱚᱱᱛᱮ ᱨᱮᱫᱚ ᱫᱚᱢᱮᱼᱼ ᱢᱤᱫ ᱴᱟᱝ ᱡᱮ ᱴᱷᱤᱞᱤ ᱜᱮ ᱠᱚ ᱫᱤᱯᱤᱞ ᱞᱟᱜ ᱟ ᱢᱟᱱᱮ ᱟᱨ ᱢᱤᱫ ᱴᱟᱝ ᱜᱮᱛᱚ ᱠᱚᱲᱟ ᱜᱤᱫᱽᱨᱟᱹ ᱛᱤᱨᱯᱤᱭ ᱜᱮ ᱫᱤᱭᱟ, ᱛᱟᱨᱯᱚᱨ ᱠᱩᱲᱤ ᱫᱚ ᱛᱤᱨᱯᱤᱭ ᱫᱤᱭ ᱚᱱᱠᱟ ᱠᱤ ᱜᱟᱱᱚᱜᱼᱟ ᱛᱟᱦᱞᱮ ᱪᱤᱼᱼ ᱼᱼᱠᱟᱛᱮ ᱟᱹᱠᱤᱱᱟ ᱢᱟᱱᱮ ᱵᱟᱨᱭᱟ ᱦᱤᱞᱤ ᱛᱩᱠᱤᱱ ᱪᱤᱠᱟᱛᱮ ᱠᱤᱱᱟᱹ ᱮᱯᱮᱢ ᱪᱟᱯᱟᱞᱚᱜᱼᱟ ᱾ ᱛᱟᱦᱟᱸ ᱛᱟᱨᱯᱚᱨ ᱠᱤᱱ ᱫᱩᱞ ᱡᱚᱝᱟ ᱚᱱᱠᱟ ᱢᱤᱫᱴᱟᱝ ᱡᱤᱢ ᱫᱚ ᱵᱟᱯᱞᱟ ᱛᱟᱭᱚᱢ ᱾
ᱦᱳᱭ ᱦᱳᱭ ᱟᱞᱮᱥᱮᱫ ᱟᱞᱮᱥᱮᱫ ᱫᱚ ᱯᱩᱨᱟᱹ ᱟᱞᱮᱥᱮᱡ ᱫᱚ ᱵᱟᱝᱜᱮ ᱟᱞᱮᱥᱮᱡ ᱫᱚ ᱵᱟᱱᱟᱨ, ᱵᱟᱱᱟᱨ ᱦᱚᱲ ᱜᱮ ᱫᱷᱟᱨᱮ ᱠᱷᱚᱡ ᱜᱮᱠᱚ ᱤᱭᱟᱹᱭ ᱛᱟᱦᱮᱸᱱᱚᱜ ᱾
ᱦᱚ ᱦᱚ ᱤᱧ ᱦᱚᱸ ᱚᱱᱠᱟᱧ ᱵᱟᱲᱟᱭᱟ ᱠᱤᱱᱛᱩᱼᱼ ᱚᱱᱠᱟ ᱚᱠᱟ ᱫᱤᱥᱚᱢ ᱚᱱᱛᱮ ᱜᱮᱠᱚ ᱪᱟᱞᱟᱣ ᱞᱮᱱᱟ ᱾ ᱚᱱᱠᱟ ᱵᱟᱯᱞᱟ ᱦᱩᱭᱱᱟ ᱛᱟᱨᱯᱚᱨᱮ ᱡᱮ ᱦᱟᱱᱮ ᱜᱟᱢᱪᱷᱟ ᱛᱮᱠᱚ ᱵᱟᱠᱚ ᱤᱭᱟᱹ ᱠᱚᱣᱟ ᱵᱟᱯᱞᱟ ᱥᱚᱢᱚᱭ
ᱦᱮᱸ
ᱦᱮᱸ ᱚᱱᱠᱟᱜ ᱞᱤᱧ ᱠᱩᱲᱤ ᱜᱤᱫᱽᱨᱟᱹ ᱪᱮᱛᱟᱱ ᱨᱮ ᱜᱟᱢᱪᱷᱟ ᱠᱚ ᱫᱚᱦᱚ ᱠᱮᱭᱟ ᱱᱟᱣᱟ ᱜᱟᱢᱷᱟ ᱜᱤᱫᱽᱨᱟᱹ ᱠᱚ ᱪᱮᱛᱟᱱ ᱨᱮ ᱱᱟᱣᱟ ᱜᱟᱢᱪᱷᱟ ᱠᱚ ᱫᱚᱦᱚ ᱠᱮᱭᱟ ᱵᱟᱲᱟ ᱜᱮ ᱾ ᱜᱮᱭᱟ ᱩᱱᱠᱟ ᱵᱟᱠᱼᱼ ᱥᱟᱯᱲᱟᱣ ᱦᱩᱭᱱᱟ ᱢᱟᱱᱮ ᱢᱟᱱᱮ ᱫᱤᱠᱩ ᱞᱮᱠᱷᱟ ᱛᱥᱯᱚᱨ ᱢᱟᱞᱟ ᱵᱚᱫᱚᱞ ᱦᱚᱸ ᱦᱩᱭᱱᱟ ᱫᱤᱠᱩ ᱞᱮᱠᱷᱟ᱾
ᱚ ᱢᱟᱞᱟ ᱵᱚᱫᱚᱞ ᱟᱛᱮ ᱵᱟᱯᱞᱟ?
ᱦᱮᱸ ᱢᱟᱞᱟ ᱵᱚᱫᱚᱞ ᱞᱮᱠᱟ ᱛᱟᱨᱯᱚᱨᱮ ᱟᱨᱚ ᱠᱚ ᱞᱟᱹᱭ ᱠᱮᱜᱼᱟ ᱡᱮ ᱤᱫ ᱢᱟᱱᱮ ᱥᱤᱸᱫᱩᱨᱫᱟᱱ ᱫᱚ ᱦᱟᱱᱮ ᱯᱮ ᱫᱷᱟᱣ ᱜᱮ ᱠᱚ ᱢᱟᱱᱮ ᱯᱮ ᱫᱷᱟᱣ ᱜᱮ ᱠᱚ ᱤᱛᱩᱫ ᱮ ᱛᱟᱦᱮᱸᱱᱟ ᱥᱮ ᱵᱟᱝ
ᱦᱳᱭ ᱦᱳᱭ
ᱠᱤᱱᱛᱩ ᱯᱮ ᱫᱷᱟᱣ ᱫᱚ ᱵᱟᱭ ᱤᱛᱩᱫ ᱫᱮᱭᱟ ᱢᱮ ᱢᱤᱫ ᱫᱷᱟᱣ ᱜᱮ ᱤᱛᱩᱫ ᱦᱚᱪᱚᱣ ᱠᱮᱫᱮᱭᱟ ᱠᱷᱚᱵᱽ ᱵᱟᱲᱮ?
ᱚᱸ ᱟᱫᱚ ᱠᱷᱟᱡ ᱫᱚ ᱟᱫᱚ ᱚᱱᱟᱫᱚ ᱯᱟᱞᱮ ᱩᱱᱠᱩ ᱟᱹᱰᱤ ᱨᱚᱠᱚᱢ ᱥᱟᱱᱛᱟᱲ ᱦᱚᱸ ᱫᱷᱚᱨᱢᱚ ᱢᱮᱱᱟᱜᱼᱟ ᱛᱚ ᱟᱫᱚ᱾ ᱛᱟᱦᱚᱞᱮ ᱩᱱᱠᱩ ᱫᱚ ᱠᱷᱤᱨᱤᱥᱴᱟᱱ ᱫᱷᱚᱨᱢᱚ ᱠᱟᱱ ᱠᱚ ᱾
ᱚᱠᱚᱭᱮ ᱵᱟᱲᱟᱭᱟ ᱚᱱᱠᱟ ᱛᱟᱨᱯᱚᱨᱮ ᱟᱨ ᱥᱟᱠᱚᱢ ᱦᱮᱲᱦᱮᱫ ᱥᱟᱠᱚᱢᱮ ᱦᱚᱨᱚᱜ ᱞᱮᱫᱮᱭᱟ ᱦᱮᱸ ᱾ ᱟᱵᱚ ᱪᱮᱫ ᱞᱮᱠᱟ ᱵᱚᱱ ᱧᱮᱞ ᱠᱟᱫᱟ ᱾ ᱢᱟᱱᱮ ᱦᱟᱱᱮ ᱠᱚᱲᱟ ᱜᱤᱫᱽᱨᱟᱹ ᱛᱤ ᱛᱮ ᱡᱮ ᱢᱟᱱᱮ ᱯᱷᱟᱸᱠᱟᱭ ᱛᱟᱯᱚᱨ ᱦᱚᱨᱚᱜᱟᱭ ᱥᱮ ᱵᱟᱝ ᱢᱟᱱᱮ ᱾
ᱦᱳᱭ ᱦᱳᱭ
ᱦᱮᱸ ᱚᱱᱠᱟ ᱛᱟᱨᱯᱚᱨᱮ ᱦᱚᱨᱚᱜ ᱟᱭᱟᱭ ᱛᱟᱨᱯᱚᱨᱮ ᱛᱚ ᱪᱤᱯᱩ ᱠᱟᱛᱮᱜ ᱛᱚ ᱫᱚᱦᱚᱭᱮᱭᱟ ᱾ ᱦᱮᱸ ᱥᱮ ᱵᱟᱝ? ᱚᱱᱠᱟ ᱚᱱᱠᱟ ᱫᱚ ᱠᱤᱱᱛᱩ ᱵᱟᱝ ᱦᱩᱭᱱᱟ ᱦᱟᱷᱮ ᱥᱟᱠᱚᱢ ᱪᱮᱫᱠᱟ ᱠᱚ ᱦᱚᱨᱚᱜ ᱟᱠᱚᱣᱟ᱾ ᱚᱱᱠᱟᱭ ᱦᱚᱨᱚᱜᱼᱟ ᱠᱮᱫᱮᱭᱟ᱾
ᱚᱱᱟ ᱫᱚ ᱢᱟᱱᱮ ᱤᱭᱟᱹ ᱢᱟᱱᱮ ᱞᱟᱹᱴᱩ ᱠᱟᱛᱮᱫ ᱡᱟᱦᱟᱸ ᱢᱟᱱᱮ ᱞᱟᱹᱴᱩᱭ ᱟᱠᱚ ᱚᱱᱠᱟ
ᱚ ᱦᱚᱸ ᱚᱱᱠᱟ ᱫᱚ ᱵᱟᱝ ᱦᱩᱭ ᱠᱟᱱᱟ ᱾ ᱪᱮᱫ ᱞᱮᱠᱟ ᱪᱚᱭ ᱡᱮ ᱟᱹᱰᱤ ᱩᱞᱴᱟᱹ ᱩᱞᱴᱟᱹᱧ ᱵᱩᱡᱷᱟᱹᱣ ᱠᱮᱫᱼᱟ ᱵᱟᱲᱟᱭ ᱠᱮᱜᱼᱟ ᱾
ᱚ ᱟᱪᱪᱷᱟ᱾
ᱚᱱᱠᱟᱜᱮ ᱾
ᱟᱫᱚ ᱜᱚᱴᱟ ᱜᱚᱴᱟ ᱫᱚ ᱥᱚᱢᱟᱱ ᱛᱮ ᱵᱟᱠᱤ ᱵᱟᱠᱚ ᱵᱟᱯᱞᱟᱜᱼᱟ ᱟᱫᱚ ᱟᱨᱠᱤ ᱡᱟᱦᱟᱸ ᱥᱮᱫ ᱟᱨ ᱟᱞᱮ ᱥᱮᱫ ᱫᱚ ᱠᱟᱹᱡ ᱫᱚ ᱟᱞᱟᱫᱟ ᱠᱚ ᱵᱟᱯᱞᱟᱜᱼᱟ ᱢᱚᱱᱮ ᱦᱳᱭ ᱟᱨ ᱟᱞᱮ ᱥᱮᱫ ᱦᱚᱸ ᱟᱯᱮ ᱥᱮᱫ ᱠᱷᱚᱡ ᱫᱚ ᱟᱞᱟᱫᱟ ᱠᱚ ᱵᱟᱯᱞᱟᱜᱼᱟ᱾ ᱟᱢ ᱡᱟᱦᱟᱸ ᱴᱷᱤᱞᱤᱢ ᱞᱟᱹᱭ ᱠᱮᱜᱼᱟ ᱴᱷᱤᱞᱤ ᱠᱚ ᱫᱤᱯᱤᱞᱟ, ᱟᱞᱮ ᱟᱞᱮ ᱥᱮᱫ ᱫᱚ ᱴᱷᱤᱠ ᱚᱱᱟ ᱠᱟᱥᱟ ᱨᱮᱭᱟᱜ ᱞᱚᱴᱟ ᱵᱟᱝ ᱛᱟᱦᱮᱸᱱᱟ ᱦᱳᱭ ᱚᱱᱟ
ᱴᱷᱤᱞᱤ ᱵᱚᱞᱛᱮ ᱴᱷᱤᱞᱤ ᱵᱚᱞᱛᱮ ᱤᱧᱤᱧ ᱞᱟᱹᱭᱟᱹᱫᱟ ᱦᱟᱱᱮ ᱟᱞᱮ ᱥᱮᱫ ᱫᱚ ᱠᱟᱥᱟ ᱨᱮᱱᱟᱜ ᱞᱚᱴᱟ ᱱᱟᱣᱟ ᱠᱚ ᱢᱟᱱᱮ ᱢᱟᱱᱮ ᱰᱟᱹᱝᱣᱟᱹ ᱠᱚᱲᱟ ᱫᱚ ᱰᱟᱹᱝᱣᱟᱹ ᱠᱩᱲᱤ ᱫᱟᱹᱲᱼᱟ ᱛᱚ ᱚᱱᱟᱛᱮ ᱱᱟᱣᱟ ᱡᱤᱱᱤᱥ ᱠᱚ ᱵᱮᱵᱷᱟᱨᱟ ᱚᱱᱮ ᱚᱱᱠᱟ᱾ ᱦᱟᱥᱟ ᱨᱮᱱᱟᱜ ᱦᱟᱱᱮ ᱪᱩᱠᱟᱹᱜ ᱵᱟᱝ ᱧᱟᱢᱚᱜ ᱜᱮᱭᱟ ᱾ ᱞᱚᱴᱟ ᱞᱮᱠᱟᱱᱟᱜ ᱚᱱᱠᱟᱱᱟᱜ ᱛᱮᱠᱚ ᱤᱭᱟᱹᱭᱟ᱾
ᱟᱞ ᱥᱮᱱ ᱫᱚ ᱴᱷᱤᱞᱤ ᱵᱚᱞᱛᱮ ᱤᱧ ᱚᱱᱟᱜᱤᱧ ᱞᱟᱹᱭ ᱦᱚᱪᱚ ᱠᱟᱫᱟ ᱴᱷᱤᱞᱤ ᱫᱚ ᱦᱟᱱᱮ ᱠᱟᱸᱥᱟ ᱨᱮᱱᱟᱜ ᱢᱟᱨᱟᱝ ᱴᱷᱤᱞᱤ ᱫᱚ ᱵᱟᱝ᱾
ᱚ ᱾
ᱚᱱᱠᱟ
ᱟᱨ ᱛᱚᱵᱮ ᱟᱨ ᱡᱟᱦᱟᱸ ᱟᱨᱠᱤ ᱵᱟᱯᱞᱟ ᱫᱚ ᱚᱱᱠᱟ ᱦᱩᱭᱩᱜ ᱟᱛᱚ ᱟᱨ ᱥᱟᱱᱛᱟᱲᱟᱜ ᱡᱟᱦᱟᱸ ᱯᱚᱨᱚᱵᱽ ᱠᱚ ᱢᱟᱱᱮ ᱵᱟᱦᱟ ᱠᱚᱫᱚ ᱦᱩᱭᱩᱜ ᱟᱥᱮ ᱵᱟᱝ ᱟᱯᱮ ᱥᱮᱫ ᱫᱚ?
ᱦᱮᱸ ᱵᱟᱦᱟ ᱟᱞᱮ ᱢᱟᱜ ᱢᱚᱸᱬᱮ ᱜᱮᱭᱟ ᱞᱮ᱾
ᱚ ᱻᱚᱱᱟ ᱠᱚᱫᱚ ᱛᱚᱵᱮ ᱪᱮᱫ ᱞᱮᱠᱟᱯᱮ ᱵᱟᱦᱟ ᱢᱟᱜ ᱢᱚᱬᱮ
ᱵᱟᱦᱟ ᱫᱚ ᱵᱟᱦᱟ ᱫᱚ ᱯᱨᱚᱛᱤ ᱵᱚᱪᱷᱚᱨ ᱜᱮᱞᱮ ᱵᱟᱦᱟᱜᱼᱟ ᱾ ᱟᱨ ᱢᱟᱜ ᱢᱚᱸᱬᱮ ᱫᱚ ᱢᱚᱸᱬᱮ ᱵᱚᱪᱷᱚᱨ ᱚᱱᱛᱚᱨ ᱢᱤᱫ ᱫᱷᱟᱣ ᱵᱟᱦᱟ ᱢᱟᱜ ᱢᱚᱸᱬᱮ ᱜᱮᱭᱟᱞᱮ᱾
ᱦᱳᱭ ᱾ ᱟᱨ ᱚᱱᱟ ᱵᱟᱦᱟ ᱫᱚ ᱪᱮᱫ ᱠᱟᱯᱮ ᱟᱞᱮ ᱫᱚ ᱢᱟᱜ ᱢᱚᱬᱮ ᱫᱚ ᱵᱟᱝ ᱦᱩᱭᱩᱜᱼᱟ ᱟᱞᱮ ᱥᱮᱫ ᱫᱚ᱾ ᱵᱚᱪᱷᱚᱨ ᱯᱨᱚᱛᱤ ᱵᱚᱪᱷᱚᱨ ᱜᱮ ᱵᱟᱦᱟ ᱦᱩᱭᱩᱜ ᱛᱟᱦᱮᱱᱚᱜ, ᱟᱫᱚ ᱵᱟᱦᱟ ᱫᱚ ᱟᱞᱮ ᱥᱮᱫ ᱫᱚ ᱪᱮᱫᱠᱟᱹ ᱦᱩᱭᱩᱜ ᱟᱞᱮ ᱥᱮᱫ ᱫᱚ ᱟᱯᱮ ᱥᱮᱫ ᱫᱚ ᱪᱮᱫᱠᱟᱹ ᱦᱩᱭᱩᱜ ᱛᱮ ᱚᱱᱟ ᱵᱟᱦᱟ ᱫᱚ?
ᱵᱟᱦᱟ ᱫᱚ ᱪᱮᱫᱞᱮᱠᱟ ᱞᱟᱸᱦᱟ ᱫᱤᱱ ᱢᱟᱱᱮ ᱩᱢ ᱢᱟᱦᱟ ᱦᱤᱞᱳᱜ ᱫᱚᱠᱚ ᱮᱻ ᱩ ᱢᱩ ᱢᱟᱦᱟ ᱦᱤᱞᱳᱜ ᱫᱚᱠᱚ ᱦᱮᱡ ᱠᱟᱛᱮ ᱡᱮ ᱡᱟᱦᱮᱨ ᱠᱚᱠᱚ ᱥᱟᱯᱷᱟ ᱥᱟᱯᱷᱤ ᱠᱮᱭᱟ ᱤᱭᱟᱹ ᱠᱚ ᱢᱟᱱᱮ ᱪᱮᱫ ᱠᱚ ᱞᱟᱹᱭᱟ ᱪᱷᱟᱢᱰᱟ ᱠᱚ ᱫᱟᱞᱚᱵ ᱠᱤᱭᱟ ᱚᱱᱟ ᱠᱚ ᱢᱟᱱᱮ ᱩᱢ ᱢᱟᱦᱟ ᱦᱤᱞᱳᱜ ᱟᱬᱜᱳ ᱦᱚᱴᱚ ᱠᱮᱫ ᱛᱮᱠᱚ ᱪᱟᱞᱟᱭᱱᱟ᱾ ᱛᱟᱨᱯᱚᱨᱮ ᱟᱭᱩᱵ ᱵᱮᱲᱟ ᱫᱚ ᱰᱟᱦᱟᱨ ᱨᱮᱠᱚ ᱮᱱᱮᱡᱟ᱾
ᱦᱳᱭ ᱾
ᱱᱟᱭᱠᱮ ᱚᱲᱟᱜ ᱨᱮ, ᱛᱟᱨ ᱫᱚᱥᱟᱨ ᱦᱤᱞᱳᱜ ᱫᱚ ᱟᱨᱚ ᱛᱩᱯᱩ ᱵᱟᱲᱟᱜ ᱠᱟᱛᱮ ᱟᱨᱚ ᱱᱟᱭᱠᱮ ᱠᱚ ᱟᱹᱜᱩᱭᱟ ᱥᱮᱨᱮᱧ ᱠᱟᱛᱮᱫ ᱰᱟᱦᱟᱨ ᱮᱱᱮᱡ ᱮᱱᱮᱡ ᱛᱮᱜᱮ ᱠᱚ ᱱᱟᱭᱠᱮ ᱠᱚ ᱟᱹᱜᱩᱭᱟ ᱾
ᱦᱳᱭ ᱾
ᱛᱟᱯᱚᱨᱮ ᱚᱸᱰᱮ ᱫᱚ ᱟᱵᱟᱨ ᱵᱚᱸᱜᱟ ᱵᱩᱨᱩ ᱦᱩᱭᱩᱜᱼᱟ ᱾ ᱟᱨ ᱵᱟᱦᱟ ᱨᱮᱫᱚ ᱦᱟᱸᱱᱮ ᱥᱤᱢ ᱟᱞᱮ ᱫᱚ ᱥᱤᱢ ᱛᱮᱜᱮ ᱦᱳᱭᱳᱜᱼᱟ ᱢᱟᱱᱮ ᱯᱩᱲ ᱥᱤᱢ, ᱦᱮᱸᱲᱟᱜ ᱠᱟᱞᱚᱴ ᱟᱨ ᱢᱤᱫᱴᱟᱝ ᱡᱮ ᱟᱨᱟᱜ ᱥᱟᱸᱰᱤ ᱩᱱᱠᱩ ᱯᱮᱭᱟ ᱠᱚ ᱞᱟᱜᱟᱜᱼᱟ ᱚᱱᱟ ᱛᱮᱜᱮ ᱛᱚ ᱵᱚᱸᱜᱟ ᱦᱩᱭᱱᱟ ᱛᱟᱨᱯᱚᱨᱮ ᱜᱷᱚᱨ ᱜᱩᱱᱛᱤ ᱤᱭᱟᱹ ᱡᱷᱚᱛᱚ ᱦᱚᱲ ᱟᱞᱮ ᱫᱚ ᱜᱷᱚᱨ ᱜᱩᱱᱛᱮ ᱟᱞᱟᱫᱟ ᱟᱞᱟᱫᱟ ᱠᱚ ᱤᱥᱤᱱᱟ ᱟᱨ ᱟᱞᱟᱫᱟ ᱟᱞᱟᱫᱟ ᱜᱮ ᱥᱤᱢ ᱩᱱ ᱠᱚ ᱡᱮ ᱡᱷᱮᱫ ᱠᱚᱣᱟ ᱾ ᱦᱳᱭ ᱚᱱᱠᱟ ᱠᱟᱛᱮ ᱵᱚᱸᱜᱟ ᱦᱳᱭᱳᱜᱼᱟ ᱾
ᱚ
ᱦᱳᱭ ᱟᱞᱟᱫᱟ ᱟᱞᱟᱫᱟ ᱠᱚ ᱤᱥᱤᱱᱟ ᱾ ᱛᱟᱯᱚᱨᱮ ᱚᱱᱟ ᱠᱚᱛᱮ ᱠᱚ ᱛᱟᱯᱚᱨᱮ, ᱵᱟᱝ ᱵᱟᱝ ᱚᱲᱟᱜ ᱵᱟᱝ ᱡᱟᱦᱮᱨ ᱨᱮᱜᱮ ᱾
ᱚ ᱾
ᱛᱟᱯᱚᱨ ᱛᱟᱨᱟᱥᱤᱧ ᱤᱥᱤᱱ ᱠᱟᱛᱮᱫ ᱠᱚ ᱡᱚᱢ ᱵᱚᱸᱜᱟ ᱵᱩᱨᱩ ᱠᱮᱜ-ᱟ ᱠᱚ ᱤᱥᱤᱱᱟ ᱛᱟᱨᱯᱚᱨᱮ ᱫᱤᱭᱮ ᱢᱟᱱᱮ ᱛᱟᱯᱚᱨ ᱡᱚᱢ ᱡᱚᱢᱟᱠᱚ ᱾ ᱡᱟᱦᱮᱨ ᱨᱮᱜᱮ ᱠᱚ ᱡᱚᱢᱟ ᱵᱩᱡᱷᱟᱹ ᱯᱮᱲᱟ ᱛᱟᱢ ᱡᱷᱚᱛᱚ ᱜᱮᱠᱚ ᱚᱸᱰᱮ ᱜᱮᱠᱚ ᱡᱚᱢᱟ ᱾ ᱡᱚᱢ ᱵᱟᱲᱟ ᱠᱟᱛᱮ ᱛᱟᱨᱯᱚᱨᱮ ᱠᱚ ᱮᱱᱮᱡᱟ ᱾
ᱚ ᱾
ᱛᱟᱨᱟᱥᱤᱧ ᱠᱚ ᱢᱟᱱᱮ ᱮᱱᱮᱡ ᱠᱮᱭᱟ ᱠᱚ ᱮᱱᱮᱡ ᱠᱟᱛᱮ ᱛᱟᱯᱚᱨᱮ ᱤᱫᱤ ᱦᱚᱴᱚᱭᱭᱟ ᱚᱲᱟᱜ ᱾
ᱛᱟᱨᱯᱚᱨ ᱛᱟᱨᱯᱚᱨᱮ ᱫᱚᱥᱟᱨ ᱦᱤᱞᱳᱜ ᱫᱚ ᱦᱩᱭᱩᱜ ᱠᱟᱱᱟ ᱢᱟᱱᱮ ᱵᱟᱥᱠᱮ ᱢᱟᱦᱟ ᱫᱚ ᱦᱩᱭᱩᱜ ᱠᱟᱱᱟ ᱥᱮᱸᱫᱽᱨᱟ ᱠᱚ ᱪᱟᱞᱟᱜ-ᱟ ᱾ ᱟᱨ ᱛᱟᱨᱯᱚᱨ ᱥᱮᱸᱫᱽᱨᱟ ᱠᱷᱚᱱᱟᱜ ᱠᱚ ᱦᱮᱡ ᱠᱟᱛᱮᱜ ᱛᱟᱯᱚᱨᱮ ᱡᱟᱸᱜᱟ ᱠᱚ ᱟᱹᱨᱩᱵᱚᱜᱼᱟ ᱛᱟᱯᱚᱨᱮ ᱠᱚ ᱮᱱᱮᱡ ᱟ ᱫᱟᱜ ᱫᱩᱞ ᱾
ᱦᱳᱭ ᱦᱳᱭ ᱾
ᱚᱱᱠᱟ ᱜᱮᱛᱚ ᱟᱞᱮ ᱥᱮ ᱫᱚ ᱾ ᱟᱨ ᱢᱟᱜ ᱢᱚᱬᱮ ᱦᱚᱸ ᱚᱱᱠᱟ ᱜᱮ ᱢᱟᱜ ᱢᱚᱬᱮ ᱫᱚ ᱡᱮ ᱥᱩᱫᱷᱩ ᱡᱮ ᱢᱟᱱᱮ ᱫᱟᱲᱮ ᱠᱚ ᱵᱟᱠᱚ ᱢᱮᱛᱟ ᱠᱚᱣᱟ? ᱩᱱᱠᱩ ᱜᱮ ᱠᱟᱹᱴᱤᱡ ᱢᱟᱱᱮ ᱢᱟᱲᱟᱝ ᱨᱮ ᱡᱟᱦᱟᱸᱠᱩ ᱡᱮ ᱮᱢᱟ ᱠᱚᱣᱟ ᱠᱚ ᱵᱚᱫᱟ ᱠᱚ ᱥᱮ ᱪᱮᱫ ᱾
ᱦᱮᱸ ᱦᱮᱸ ᱾
ᱩᱱᱠᱩ ᱜᱮ ᱾
ᱚ ᱟᱪᱪᱷᱟ ᱾ ᱛᱚᱵᱮ ᱚᱱᱟ ᱵᱟᱦᱟ ᱠᱚᱨᱮᱜ ᱠᱚ ᱮᱱᱮᱡ ᱵᱟᱲᱟᱭ ᱫᱚ ᱟᱢ ᱫᱚᱢ ᱮᱱᱮᱡ ᱵᱟᱲᱟᱭ ᱜᱮᱭᱟ ᱥᱮ ᱵᱟᱝ?
ᱦᱩᱸᱦ?
ᱞᱟᱹᱭᱫᱟᱹᱧ ᱵᱟᱦᱟ ᱠᱚᱨᱮ ᱠᱚ ᱮᱱᱮᱡ ᱵᱟᱲᱟᱭ ᱫᱚ, ᱟᱢᱫᱚᱢ ᱮᱱᱮᱡ ᱵᱟᱲᱟᱭ ᱜᱮᱭᱟ ᱥᱮ ᱵᱟᱝ?
ᱦᱮᱸ ᱮᱱᱮᱡ ᱵᱟᱲᱟᱭ ᱜᱮ ᱾ ᱟᱵᱚᱣᱟᱜ ᱠᱟᱱᱟ ᱤᱧ ᱟᱵᱚᱣᱟᱜ ᱵᱟᱹᱧ ᱮᱱᱮᱡᱟ ᱛᱟᱦᱚᱞᱮ ᱪᱮᱫ ᱨᱤᱧ ᱮᱱᱮᱡᱟ?
ᱦᱩᱸ ᱾ ᱟᱫᱚ ᱵᱟ ᱟᱫᱚ ᱱᱮᱛᱟᱨ ᱫᱚ ᱵᱤᱥᱤᱨ ᱵᱷᱟᱜᱽ ᱠᱳᱨᱴ ᱛᱚ ᱩᱱᱟᱹᱜ ᱢᱟᱱᱮ ᱟᱨᱠᱤ ᱥᱟᱱ ᱛᱟᱲ ᱤᱭᱟᱹ ᱛᱮᱫᱚ ᱵᱟᱠᱚ ᱩᱱᱟᱹᱜ ᱴᱟ ᱵᱟᱠᱚ ᱮᱱᱮᱡ ᱵᱟᱰᱟᱭ ᱜᱮᱭᱟ ᱛᱚ ᱚᱱᱟ ᱠᱷᱟᱹᱛᱤᱨᱤᱧ ᱠᱩᱞᱤ ᱠᱮᱫ ᱢᱮᱭᱟ ᱾
ᱦᱚᱲ ᱫᱚ ᱪᱮᱫ ᱞᱮᱠᱟᱱᱟᱠᱚ ᱵᱟᱹᱧ ᱵᱟᱲᱟᱭᱟ ᱠᱤᱱᱛᱩ ᱤᱧ ᱫᱚ ᱟᱵᱚᱣᱟᱜ ᱤᱭᱟᱹ ᱛᱮ ᱢᱟᱱᱮ ᱚᱞ ᱢᱟᱱᱮ ᱚᱞ ᱦᱚᱸ ᱢᱟᱱᱮ ᱚᱞ ᱵᱤᱞ ᱢᱟᱱᱮ ᱮᱦᱚᱵ ᱠᱟᱫᱟ ᱚᱱᱚᱬᱦᱮ ᱜᱚᱞᱯᱚᱧ ᱚᱞ ᱞᱮᱫᱟ ᱛᱟᱯᱚᱨ ᱟᱨ ᱤᱧᱟᱹᱜ ᱫᱚ ᱥᱟᱱᱛᱟᱲ ᱢᱟᱱᱮ ᱵᱟᱝᱞᱟ ᱠᱷᱚᱱᱟᱜ ᱥᱟᱱᱛᱟᱲ ᱯᱷᱟᱨᱟᱛ ᱫᱚᱢᱮ ᱢᱟᱱᱮ ᱫᱚᱢᱮ ᱵᱷᱟᱜᱤᱧ ᱵᱩᱡᱷᱟᱹᱭᱟ᱾ ᱥᱚᱦᱚᱡ ᱛᱤᱧ ᱵᱩᱡᱷᱟᱹᱣ ᱫᱟᱲᱮᱭᱟᱜᱼᱟ ᱟᱨ ᱡᱟᱦᱟᱸ ᱨᱮᱜᱮ ᱢᱟᱱᱮ ᱥᱟᱱᱛᱟᱲ ᱰᱤᱯᱟᱨᱢᱮᱱᱴ ᱨᱮ ᱵᱚᱞᱚ ᱞᱮᱠᱷᱟᱱ ᱡᱷᱚᱛᱚ ᱦᱚᱲ ᱵᱚ ᱢᱤᱫ ᱜᱮᱭᱟ᱾ ᱚᱱᱠᱟᱱᱟᱜ ᱢᱟᱱᱚᱥᱤᱠᱚᱛᱟ ᱢᱟᱱᱮ ᱚᱱᱠᱟᱱᱟᱜ ᱤᱭᱟᱹ ᱠᱚ ᱩᱫᱩᱦᱟ ᱞᱮᱭᱟ ᱢᱟᱱᱮ ᱪᱮᱫ ᱠᱩᱧ ᱞᱟᱹᱭᱟ ᱥᱟᱱᱛᱟᱲᱤ ᱰᱤᱯᱟᱨᱢᱮᱱᱴ ᱨᱮ ᱠᱞᱟᱥ ᱞᱮᱠᱷᱟᱱ ᱛᱚᱠᱷᱚᱱ ᱞᱟᱹᱭᱟ ᱠᱚ ᱟᱵᱚ ᱡᱷᱚᱛᱚ ᱜᱮ ᱢᱤᱫ ᱠᱟᱱᱟ ᱟᱵᱚ᱾ ᱢᱟᱱᱮ ᱡᱷᱚᱛᱚ ᱜᱮᱵᱚ ᱟᱵᱚ ᱡᱟᱦᱟᱱᱟᱜ ᱥᱚᱢᱚᱥᱥᱟ ᱢᱤᱫ ᱡᱷᱚᱛᱚ ᱜᱮ ᱢᱟᱱᱮ ᱢᱤᱫ ᱥᱟᱶ ᱛᱮ ᱵᱚ ᱜᱩᱪᱷᱩᱭᱭᱟ ᱦᱮᱸ ᱥᱮ ᱵᱟᱝ᱾
ᱟᱨ ᱮᱴᱟᱜ ᱰᱤᱯᱟᱨᱢᱮᱱᱴ ᱠᱷᱟᱱ ᱫᱚ ᱢᱟᱱᱮ ᱦᱮᱸ ᱟᱢ ᱫᱚ ᱫᱟᱲᱮ ᱵᱟᱢ ᱫᱟᱲᱮᱜ ᱟᱢᱟᱜ ᱟᱠᱚᱣᱟᱜ ᱟᱠᱚ ᱫᱚ ᱯᱷᱟᱲᱟ ᱯᱷᱟᱲᱟ ᱠᱟᱛᱮ ᱠᱚ ᱪᱟᱞᱟᱣᱮᱱᱟ ᱟᱢᱮᱢ ᱵᱩᱡᱷᱟᱹᱣ ᱠᱮᱭᱟ ᱥᱮ ᱵᱟᱢ ᱵᱩᱡᱷᱟᱹᱣ ᱠᱮᱫᱟ ᱚᱱᱟ ᱫᱚ ᱵᱟᱠᱚ ᱧᱮᱞᱟ ᱠᱤᱱᱛᱩ ᱥᱟᱱᱛᱟᱲ ᱰᱤᱯᱟᱨᱴᱢᱮᱱᱴ ᱫᱚ ᱟᱢ ᱫᱚ ᱵᱟ ᱫᱟᱲᱮᱜ ᱠᱟᱱᱟᱢ ᱥᱮ ᱵᱟᱢ ᱫᱟᱲᱮᱜ ᱠᱟᱱᱟ ᱵᱷᱟᱜᱤ ᱜᱮᱠᱚ ᱵᱩᱡᱷᱟᱹᱣ ᱢᱮᱭᱟ ᱦᱮᱸ ᱥᱮ ᱵᱟᱝ ᱢᱟ ᱢᱟᱱᱮ ᱡᱷᱚᱛᱚ ᱜᱤᱫᱽᱨᱟᱹ ᱥᱚᱢᱟᱱ ᱛᱮᱠᱚ ᱢᱮᱛ ᱠᱚᱣᱟ ᱢᱟᱱᱮ ᱥᱚᱢᱟᱱ ᱛᱮᱠᱚ ᱧᱮᱞ ᱠᱚᱣᱟ᱾ ᱠᱤᱱᱛᱩ ᱮᱴᱟᱜ ᱰᱤᱯᱟᱨᱴᱢᱮᱱᱴ ᱮᱴᱟᱜ ᱵᱟᱝᱞᱟ ᱢᱤᱰᱤᱭᱟᱢ ᱛᱮ ᱯᱟᱲᱦᱟᱜ ᱟᱨ ᱡᱮ ᱤᱝᱞᱤᱥ ᱰᱤᱯᱟ ᱢᱟᱱᱮ ᱢᱤᱰᱤᱭᱟᱢ ᱛᱮᱢ ᱯᱟᱲᱦᱟᱜ ᱞᱮᱠᱷᱟᱱ ᱠᱤᱱᱛᱩ ᱡᱷᱚᱛᱚ ᱦᱚᱲ ᱥᱚᱢᱟᱱ ᱛᱮ ᱵᱟᱠᱚ ᱧᱮᱞ ᱠᱚᱣᱟ ᱦᱮᱸ ᱥᱮ ᱵᱟᱝ ᱜᱮ ᱚᱠᱚᱭ ᱵᱷᱟᱜᱤ ᱜᱤᱫᱽᱨᱟᱹ ᱯᱟᱲᱦᱟᱜ ᱠᱟᱱᱟᱭ ᱩᱱᱤᱭᱟᱜ ᱠᱚ ᱧᱮᱞᱮᱭᱟ ᱵᱷᱟᱜᱤ ᱜᱮ᱾ ᱠᱤᱱᱛᱩ ᱚᱠᱚᱭ ᱛᱟᱭᱱᱚᱢ ᱨᱮ ᱢᱮᱱᱟᱭ ᱛᱟᱭᱱᱚᱢ ᱨᱮ ᱜᱮ ᱢᱮᱱᱟᱭ ᱦᱮᱸ ᱥᱮ ᱵᱟᱝ
ᱦᱮᱸ ᱮᱠᱫᱚᱢ ᱜᱮ᱾
ᱦᱮᱸ ᱟᱨ ᱟᱵᱚᱨᱮᱱ ᱥᱟᱱᱛᱟᱲ ᱜᱤᱫᱽᱨᱟᱹᱣᱟᱜ ᱟᱹᱰᱤ ᱜᱟᱱ ᱧᱮ ᱟᱹᱰᱤᱜᱟᱱ ᱡᱟᱭᱜᱟ ᱨᱮ ᱤᱧᱟᱹᱜ ᱤᱧᱟᱹᱜ ᱞᱟᱭᱤᱯᱷ ᱨᱮᱦᱚᱸ ᱦᱩᱭ ᱟᱠᱟᱱᱟ ᱠᱤᱱᱛᱩ ᱤᱧ ᱵᱟᱝᱞᱟ ᱛᱮ ᱵᱷᱟᱹᱜᱤ ᱵᱟᱹᱧ ᱯᱟᱲᱦᱟᱜ ᱠᱟᱱᱟ ᱠᱤᱱ ᱛᱩ ᱤᱧ ᱫᱚ ᱤᱧᱟᱜ ᱤᱧ ᱫᱚ ᱵᱟᱠᱚ ᱜᱩᱨᱩᱛᱛᱚ ᱤᱧᱟ ᱵᱟᱝᱞᱟ ᱢᱤᱰᱤᱭᱟᱢ ᱨᱮ ᱫᱚ, ᱚᱠᱚᱭ ᱵᱷᱟᱜᱤ ᱯᱷᱟᱨᱟᱜ ᱠᱟᱱᱟ ᱩᱱᱤ ᱫᱚᱠᱚ ᱜᱩᱨᱩᱛ ᱛᱚᱭᱟ ᱦᱮᱸ ᱥᱮ ᱵᱟᱝ ᱚᱱᱠᱟ ᱠᱷᱟᱹᱛᱤᱨ ᱛᱮ ᱟᱵᱚ ᱥᱟᱱᱛᱟᱲ ᱜᱤᱫᱽᱨᱟᱹ ᱫᱚ ᱟᱹᱰᱤᱵᱚ ᱛᱟᱭᱱᱚᱢ ᱟᱠᱟᱱᱟ ᱮᱴᱟᱜ ᱥᱟᱵᱡᱮᱴ ᱠᱚᱨᱮ ᱫᱚ ᱦᱮᱸᱥ ᱵᱟᱝ ᱟᱵᱚ ᱦᱚᱸ ᱥᱚᱢᱟᱱ ᱢᱮᱫ ᱛᱮᱠᱚ ᱧᱮᱞ ᱠᱮᱭᱟ ᱠᱚ ᱛᱟᱦᱚᱞᱮ ᱟᱵᱚ ᱦᱚᱸᱵᱚ ᱟᱠᱚ ᱞᱮᱠᱟᱵᱚ ᱛᱟᱦᱮᱸ ᱠᱚᱜᱣᱟ ᱦᱮᱸᱥᱮ ᱵᱟᱝ?
ᱦᱳᱭ
ᱚᱱᱠᱟ ᱛᱟᱨᱯᱚᱨᱮ ᱪᱮᱫ ᱠᱚ ᱞᱟᱹᱭᱟ
ᱛᱚᱵᱮ ᱠᱷᱟᱱᱡᱽ ᱫᱚ ᱥᱟᱱᱛᱟᱲᱤ ᱟᱯᱮᱭᱟᱜ ᱥᱟᱱᱛᱟᱲᱤ ᱰᱤᱯᱟᱨᱢᱮᱱᱴ ᱫᱚ ᱟᱹᱰᱤ ᱡᱳᱨ ᱢᱟᱱᱮ ᱟᱹᱰᱤ ᱢᱟᱱᱮ ᱢᱚᱡᱽ ᱜᱮ ᱢᱟᱱᱮ ᱨᱟᱹᱥᱠᱟᱹ ᱢᱟᱱᱮ ᱨᱟᱹᱥ
ᱦᱮᱸ ᱨᱟᱹᱥᱠᱟᱹ ᱜᱮᱢ ᱵᱩᱡᱷᱟᱹᱭᱟ ᱢᱟᱱᱮ ᱟᱞᱮ ᱟᱞᱮ ᱠᱚᱞᱮᱡᱽ ᱨᱮᱫᱚ ᱢᱟᱱᱮ ᱡᱟᱦᱟᱱᱟᱜ ᱥᱚᱢᱚᱥᱟ ᱦᱚᱭ ᱟ ᱯᱩᱨᱟᱹ ᱡᱮ ᱵᱚᱭᱟ ᱵᱚᱭᱦᱟ ᱠᱟᱭᱱᱟ ᱞᱮ ᱞᱮᱠᱟ ᱵᱟᱲᱟᱭ ᱠᱮᱟᱢ ᱵᱤᱱ ᱞᱮᱠᱟ ᱫᱚ ᱢᱟᱱᱮ ᱥᱚᱢᱚᱥᱟ ᱯᱟᱲᱦᱟᱜ ᱯᱮ ᱪᱮᱫ ᱥᱚᱢᱚᱥᱟ ᱦᱩᱭᱩᱜ ᱠᱟᱱᱟ ᱵᱟᱢ ᱫᱟᱲᱮᱜ ᱠᱟᱱᱟ ᱪᱮᱫ ᱵᱟᱢ ᱵᱩᱡᱷᱟᱹᱮ ᱫᱟᱲᱮᱭᱟᱜ ᱠᱟᱱᱟ ᱡᱷᱚᱛᱚᱭ ᱞᱟᱹᱭᱟᱢᱟᱭ ᱵᱷᱟᱹᱜᱮ ᱴᱷᱤᱠ ᱯᱷᱟᱲᱦᱟ ᱢᱮ ᱮᱠᱥᱴᱨᱟ ᱠᱞᱟᱥ ᱦᱚᱸ ᱠᱚᱨᱟᱳ ᱢᱮ᱾
ᱚᱻ ᱟᱞᱮᱨᱮᱱ ᱛᱚᱵᱮ ᱟᱢ ᱫᱚ ᱢᱟᱱᱮ ᱛᱚᱠᱷᱚᱱ ᱠᱚᱞᱮᱡᱽ ᱨᱮ ᱟᱹᱣᱨᱤᱢ ᱮᱰᱢᱤᱥᱚᱱᱚᱜ-ᱟ ᱠᱚᱞᱮᱡᱽ ᱥᱟᱱᱛᱟᱲᱤ ᱛᱮᱢ ᱯᱟᱲᱦᱟᱣ ᱵᱟᱲᱟᱜ ᱠᱟᱱ ᱛᱟᱦᱮᱸ ᱱᱟᱜ?
ᱦᱚᱸ ᱛᱚᱠᱷᱚᱱ ᱚᱲᱟᱜ ᱨᱮᱜᱤᱧ ᱯᱟᱲᱦᱟᱜ ᱠᱚᱜ-ᱟ ᱢᱟᱱᱮ ᱞᱚᱠᱰᱟᱣᱩᱱ ᱥᱚᱢᱚᱭ ᱟᱫᱚ ᱢᱟᱱᱮ ᱛᱚᱠᱷᱚᱱ ᱞᱚᱠᱰᱟᱣᱩᱱ ᱠᱚᱞᱮᱡᱽ ᱤᱥᱠᱩᱞ ᱡᱚᱛᱚ ᱵᱚᱱᱫ ᱮᱱᱟ ᱛᱚᱠᱷᱚᱱ ᱟᱫᱚ ᱪᱮᱫ ᱛᱚᱠᱷᱚᱱ ᱫᱚ ᱵᱟᱝᱞᱟ ᱟᱫᱚ ᱤᱱᱴᱟᱨᱮᱥᱴ ᱫᱚ ᱵᱚᱱᱫᱚᱭᱮᱱ ᱛᱤᱧᱟᱹ ᱯᱷᱟᱲᱦᱟᱜ ᱨᱮᱱᱟᱜ ᱫᱚ᱾ ᱛᱚᱠᱷᱚᱱ ᱫᱚ ᱟᱵᱚ ᱥᱟᱱᱛᱟᱲᱤ ᱛᱚᱠᱷᱚᱱ ᱫᱚ ᱤᱧᱟᱜ ᱱᱤᱭᱮ ᱚᱞ ᱮᱛᱚ ᱵᱳᱭ ᱛᱟᱦᱮᱸ ᱠᱟᱱᱟ᱾ ᱠᱤᱨᱤᱧ ᱟᱜᱩ ᱠᱤᱧ ᱚᱞ ᱛᱤᱧ ᱢᱟᱱᱮ ᱵᱚᱨᱱᱚ ᱯᱚᱨᱤᱪᱚᱭ ᱵᱳᱭ᱾ ᱛᱚᱠᱷᱚᱱ ᱜᱮ ᱠᱟᱹᱴᱤᱡ ᱧᱮᱞ ᱛᱟᱦᱚᱞᱮ ᱱᱟᱣᱟ ᱡᱤᱱᱤᱥ ᱢᱟᱱᱮ ᱵᱟᱝᱞᱟ ᱛᱮᱧ ᱯᱷᱟᱲᱟᱭᱮᱱ ᱛᱟᱦᱚᱞᱮ ᱢᱤᱫᱴᱟᱝ ᱱᱟᱣᱟ ᱡᱤᱱᱤᱥ ᱥᱮᱬᱟ ᱞᱮᱠᱷᱟᱱ ᱛᱟᱦᱚᱞᱮ ᱫᱮᱠᱷᱤ ᱫᱟᱲᱮ ᱤᱧ ᱥᱮ ᱵᱟᱝ᱾ ᱚᱱᱮ ᱢᱤᱫᱴᱟᱝ ᱱᱮᱥᱟ ᱞᱟᱜᱟᱣᱮᱱᱟ ᱦᱮᱸᱧ ᱫᱟᱲᱮᱭᱟᱜ ᱠᱟᱱᱟ ᱟᱨ ᱵᱷᱟᱜᱤᱧ ᱵᱩᱡᱷᱟᱹᱣᱮᱫᱟ ᱤᱧᱟᱹᱜ ᱨᱚᱲ ᱛᱮ ᱯᱟᱲᱟᱜ ᱠᱟᱱᱟ᱾